ᱜᱚᱢᱠᱮ ᱡᱚᱦᱟᱨ ᱜᱮ?
ᱦᱮᱸ ᱜᱚᱝᱠᱮ ᱡᱚᱦᱟᱨ ᱜᱮ᱾
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ᱾
ᱪᱤᱠᱟᱹ ᱫᱚ ᱪᱮᱫ ᱦᱚᱸ ᱵᱟᱝ ᱱᱚᱜᱚᱭ ᱫᱟᱜ ᱡᱟᱹᱯᱩᱫ ᱫᱤᱱ, ᱛᱚ ᱫᱟᱜ ᱠᱮᱫᱟᱭ ᱮᱠᱴᱩ ᱞᱟᱦᱟᱜᱮ ᱟᱨ ᱫᱩᱲᱩᱵ ᱵᱟᱲᱟ ᱦᱩᱭ ᱟᱠᱟᱱᱟ, ᱱᱚᱣᱟ ᱚᱲᱟᱜ ᱥᱮᱫ ᱨᱮᱜᱮ᱾ ᱟᱵᱤᱱ ᱪᱮᱫ ᱵᱤᱱ ᱪᱤᱠᱟᱹᱭᱮᱫ ᱛᱮ?
ᱟᱞᱤᱧᱟᱜ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱟᱨᱠᱤ, ᱟᱞᱮᱥᱮᱫ ᱦᱚᱸ ᱱᱚᱜᱭ ᱫᱟᱜ ᱵᱟᱲᱟ ᱠᱮᱫᱟᱭ ᱦᱮ ᱠᱷᱟᱱᱮᱠ ᱞᱟᱦᱟ ᱠᱟᱹᱴᱤᱡ ᱞᱟᱦᱟ ᱵᱷᱟᱜᱽ ᱠᱟᱫᱟᱭ ᱟᱹᱨᱠᱤ᱾
ᱟᱪᱪᱷᱟ, ᱟᱪᱪᱷᱟ, ᱟᱪᱪᱷᱟ,
ᱥᱟᱨᱟ ᱫᱤᱱ ᱜᱮ ᱫᱟᱜ ᱠᱮᱫᱟᱭ ᱛᱮᱦᱮᱧ ᱫᱚ ᱢᱟᱱᱮ ᱠᱚᱴᱟ ᱫᱤᱱ ᱫᱷᱚᱨᱮ ᱵᱷᱟᱹᱜᱤ ᱜᱮ ᱫᱟᱜ ᱟᱞᱮ ᱠᱟᱱᱟᱭ ᱟᱨᱠᱤ ᱱᱚᱛᱮ ᱫᱚ ᱾
ᱦᱮᱸ ᱦᱮᱸ᱾
ᱟᱨ ᱜᱚᱝᱠᱮ ᱚᱱᱠᱟ ᱴᱚᱯᱤᱠ ᱵᱟᱨᱮᱛᱮ ᱢᱤᱫᱴᱟᱝ ᱴᱚᱯᱤᱠ ᱵᱟᱨᱮ ᱛᱮᱞᱟᱝ ᱨᱚᱲ ᱞᱮᱜᱮ, ᱢᱟᱱᱮ ᱵᱟᱦᱟ ᱟᱵᱚ ᱡᱟᱦᱟᱸ ᱵᱟᱦᱟ ᱥᱚᱨᱦᱟᱭ ᱚᱱᱟ ᱫᱤᱠ ᱫᱤᱭᱮ ᱟᱹᱨᱠᱤ᱾
ᱟᱸ ᱜᱚᱢᱠᱮ ᱴᱚᱯᱤᱠ ᱫᱚ ᱡᱟᱦᱟᱸ ᱟᱵᱚ ᱥᱟᱱᱛᱟᱲ ᱥᱚᱢᱟᱡᱽ ᱨᱮ ᱤᱱᱴᱟᱨᱠᱟᱥᱴ ᱡᱟᱦᱟᱸᱭ ᱮᱴᱟᱜ ᱡᱟᱹᱛ ᱥᱟᱛᱮᱜ ᱠᱚ ᱵᱟᱯᱞᱟᱜ ᱠᱟᱱᱟ᱾ ᱚᱱᱟ ᱵᱟᱨᱮᱛᱮ ᱠᱟᱹᱴᱤᱡ ᱞᱟᱝ ᱨᱚᱯᱚᱲ ᱞᱮᱠᱷᱟᱱ ᱟᱹᱰᱤ ᱵᱷᱟᱹᱜᱤ ᱦᱩᱭ ᱠᱚᱜᱼᱟ, ᱟᱵᱚ ᱡᱟ ᱟᱵᱚ ᱡᱟ ᱮᱴᱟᱜ ᱡᱟᱹᱛᱤ ᱥᱟᱛᱮᱜ ᱠᱚ ᱵᱟᱯᱞᱟᱜ ᱠᱟᱱᱟ, ᱥᱮᱠᱚ ᱫᱚᱦᱚᱜ ᱠᱟᱱᱟ᱾ ᱚᱱᱟ ᱱᱤᱭᱮᱛᱮ ᱨᱚᱯᱚᱲ ᱞᱮᱱᱠᱷᱟᱱ ᱵᱟᱝ ᱜᱟᱱ ᱠᱚᱜᱼᱟ?
ᱦᱩᱸ᱾ ᱢᱟᱱᱮ ᱜᱚᱢᱠᱮ ᱤᱧ ᱟᱨᱟᱢᱵᱚᱭ ᱛᱟᱞᱟᱝᱼᱟ ᱥᱮ ᱟᱨ ᱟᱹᱵᱤᱱ ᱵᱤᱱ ᱟᱨᱟᱢᱵᱚᱭᱟ?
ᱢᱟ ᱟᱵᱤᱱ ᱜᱮ ᱟᱨᱟᱢᱵᱚᱭ ᱵᱮᱱ
ᱟᱨ ᱳᱭ ᱜᱚᱝᱠᱮ ᱱᱮᱛᱟᱨ ᱢᱟ ᱧᱮᱞᱚᱜ ᱠᱟᱱ ᱢᱟᱱᱮ ᱟᱵᱚᱣᱟᱜ ᱠᱟᱥᱴ ᱵᱟᱫ ᱠᱟᱛᱮᱜ ᱮᱴᱟᱜ ᱢᱟᱱᱮ ᱫᱤᱠᱩ ᱤᱭᱟᱹ ᱦᱚᱸᱠᱚ ᱵᱟᱯᱞᱟᱜ ᱠᱟᱱᱟ, ᱢᱟᱱᱮ ᱟᱵᱚ ᱡᱟᱦᱟᱸᱭ ᱥᱟᱱᱛᱟᱲ ᱵᱚᱱ ᱢᱮᱛᱟ ᱠᱚ ᱠᱟᱱᱟ᱾ ᱢᱟᱱᱮ ᱟᱵᱚ ᱜᱮ ᱟᱨᱠᱤ ᱦᱳᱭ ᱥᱮ ᱢᱟᱱᱮ ᱱᱮᱛᱟᱨ ᱢᱟ ᱧᱮᱞᱚᱜ ᱠᱟᱱᱟ, ᱚᱱᱠᱟ ᱵᱤᱥᱤ ᱦᱩᱭᱩᱜ ᱠᱟᱱᱟ᱾ ᱮᱭ ᱠᱟᱨᱚᱱ ᱛᱮ ᱢᱟᱱᱮ ᱡᱟᱦᱟᱸᱭ ᱯᱟᱲᱦᱟᱜ ᱠᱟᱱᱟ ᱠᱚ ᱥᱮ ᱵᱟᱭᱨᱮ ᱠᱚᱨᱮ ᱟᱹᱨᱠᱤ᱾ ᱦᱳᱭ ᱥᱮ ᱚᱱᱮ ᱡᱟᱦᱟᱸᱭ ᱠᱚ ᱯᱟᱲᱦᱟᱜ ᱠᱟᱱᱟ, ᱵᱟᱭᱨᱮ ᱠᱚᱨᱮ ᱟᱸᱨᱠᱤ᱾ ᱛᱟᱦᱞᱮ ᱚᱱᱠᱟ ᱚᱱᱠᱟ ᱵᱮᱥᱤ ᱚᱱᱟ ᱤᱭᱟᱹ ᱵᱟᱭᱨᱮ ᱠᱚᱨᱮ ᱠᱚ ᱛᱟᱦᱮᱱ ᱠᱟᱱᱟ ᱛᱟᱞᱮ ᱟᱫᱚ ᱚᱱᱠᱟ ᱚᱱᱠᱟ ᱛᱮᱜᱮ ᱩᱱᱠᱩ ᱢᱟᱱᱮ ᱚᱱᱠᱟ ᱩᱯᱨᱩᱢᱚᱜ ᱠᱟᱱᱟ ᱠᱚ, ᱠᱩᱲᱤ ᱜᱤᱫᱽᱨᱟᱹ ᱥᱟᱶᱛᱮ ᱫᱤᱠᱩ ᱫᱤᱠᱩ ᱠᱚ ᱠᱩᱲᱤ ᱜᱤᱫᱽᱨᱟᱹ ᱥᱟᱶᱛᱮ ᱛᱟᱦᱞᱮ ᱟᱫᱚ ᱚᱱᱠᱟ ᱚᱱᱠᱟ ᱛᱮ ᱟᱫᱚ ᱢᱟᱱᱮ ᱢᱤᱫᱴᱟᱝ ᱩᱯᱨᱩᱢ ᱦᱩᱭᱩᱜ ᱠᱟᱱ ᱛᱟᱠ ᱟᱠᱚ ᱛᱟᱯᱚᱨᱮ ᱚᱱᱠᱟ ᱚᱱᱠᱟᱛᱮ ᱟᱫᱚ ᱠᱟᱛᱷᱟ ᱠᱚ ᱞᱟᱦᱟ ᱤᱫᱤᱭᱮᱫᱟ, ᱟᱫᱚ ᱛᱟᱨᱯᱚᱨ ᱚᱱᱠᱟ ᱚᱱᱠᱟ ᱛᱮ ᱠᱩᱥᱤ ᱠᱩᱥᱞᱚᱜ ᱠᱟᱱᱟ ᱠᱚ ᱛᱟᱨᱯᱚᱨ ᱠᱚ ᱵᱟᱯᱞᱟᱜ ᱠᱟᱱᱟ ᱦᱳᱭ ᱥᱮ ᱠᱳᱨᱴ ᱢᱮᱨᱮᱡᱚᱜ ᱠᱟᱱᱟ ᱠᱚ ᱡᱟᱦᱟᱸ ᱠᱚ ᱞᱟᱹᱭᱮᱫ ᱠᱚ
ᱦᱮᱸ, ᱦᱮᱸ᱾
ᱛᱟᱦᱚᱞᱮ ᱟᱵᱚ ᱱᱚᱣᱟ ᱤᱭᱟᱹ ᱫᱚ ᱢᱟᱱᱮ ᱠᱚ ᱦᱤᱲᱤᱧ ᱪᱟᱵᱟᱭᱮᱫᱟ ᱟᱨᱠᱤ, ᱢᱟᱱᱮ ᱱᱚᱣᱟ ᱟᱹᱛᱩ ᱫᱤᱥᱚᱢ ᱠᱚᱫᱚ ᱟᱹᱨᱠᱤ ᱾ ᱢᱟᱱᱮ ᱱᱮᱛᱟᱨ ᱯᱨᱟᱭ ᱧᱮᱞᱚᱜ ᱠᱟᱱᱟ ᱟᱨᱠᱤ, ᱟᱫᱚ ᱚᱱᱠᱟ ᱚᱱᱠᱟ ᱛᱮᱠᱚ ᱵᱟᱯᱞᱟᱜ ᱠᱟᱱᱟ᱾
ᱦᱮᱸ᱾
ᱦᱩᱸ᱾
ᱛᱟᱨᱯᱚᱨ ᱟᱵᱚᱨᱮᱱ ᱵᱚᱸᱜᱟ ᱵᱩᱨᱩ ᱚᱱᱟ ᱠᱚᱦᱚᱸ ᱠᱚ ᱦᱤᱲᱤᱧᱮᱫ ᱠᱚᱣᱟ ᱾
ᱦᱮᱸ᱾ ᱦᱩᱸ, ᱦᱩᱸ᱾
ᱛᱚ ᱢᱤᱫᱴᱟᱱ ᱡᱮ ᱟᱵᱚ ᱡᱟᱹᱛ ᱨᱮᱱ ᱢᱤᱫᱴᱟᱝ ᱠᱩᱲᱤ ᱜᱤᱫᱽᱨᱟᱹ ᱮᱴᱟᱜ ᱡᱟᱹᱛ ᱨᱮ ᱪᱟᱞᱟᱣ ᱞᱮᱱᱠᱷᱟᱱ ᱩᱱᱤ ᱛᱚ, ᱟᱵᱚᱣᱟᱜ ᱨᱮᱱ ᱵᱚᱸᱜᱟᱼᱵᱩᱨᱩ ᱠᱚᱫᱚ ᱵᱟᱭ ᱢᱟᱱᱟᱣ ᱵᱟᱛᱟᱣ ᱠᱚᱣᱟᱭ ᱥᱮ
ᱠᱟᱛᱷᱟ ᱢᱟ ᱴᱷᱤᱠ
ᱛᱟᱨᱯᱚᱨᱮ ᱧᱮᱞᱵᱮᱱ ᱟᱵᱚ ᱟᱵᱚᱨᱮᱱ ᱟᱵᱚᱨᱮᱱ ᱵᱚᱸᱜᱟ ᱵᱩᱨᱩ ᱜᱮ ᱡᱤᱣᱮᱫ ᱵᱮ ᱵᱚᱸᱜᱟ ᱵᱩᱨᱩ ᱟᱨ ᱵᱟᱠᱷᱟᱡᱽ ᱮᱴᱟᱜ ᱡᱟᱹᱛᱤᱠ ᱨᱮᱱ ᱫᱚ ᱚᱱᱠᱟ ᱫᱚ ᱵᱟᱹᱱᱩᱜ ᱠᱚᱣᱟ ᱧᱮᱞ ᱵᱮᱱ
ᱦᱩᱸ, ᱦᱩᱸ᱾
ᱥᱮ ᱧᱮᱞ ᱫᱚ ᱵᱟᱝ ᱦᱩᱭ ᱟᱠᱟᱱᱟ ᱚᱱᱠᱟ ᱫᱚ᱾ ᱦᱸ ᱟᱨ ᱮᱴᱟᱜ ᱡᱩᱫᱤ ᱮᱴᱟᱜ ᱡᱟᱹᱛᱤ ᱨᱮᱱ ᱵᱮᱱ ᱟᱹᱜᱩᱭᱮᱭ-ᱟ᱾ ᱱᱚᱝᱠᱟ ᱵᱟᱹᱦᱩ ᱩᱱᱤ ᱦᱚᱸ ᱟᱵᱚᱨᱮᱱ ᱵᱚᱸᱜᱟ ᱵᱩᱨᱩ ᱥᱮ ᱟᱵᱚᱣᱟ-ᱜ ᱥᱚᱢᱟᱡᱽ ᱨᱮᱱᱟᱜ ᱟᱹᱨᱤᱪᱟᱹᱞᱤ ᱠᱚᱼᱦᱚᱸ ᱵᱟᱭ ᱵᱟᱲᱟᱭ᱾ ᱠᱟᱜ ᱟᱭ ᱪᱤᱠᱟᱹᱛᱮ ᱢᱟᱱᱟᱣ ᱵᱟᱛᱟᱣᱼᱟᱭ᱾
ᱦᱳᱭ ᱦᱳᱭ
ᱦᱩᱸ
ᱛᱟᱦᱚᱞᱮ ᱟᱯᱮ ᱚᱱᱛᱮ ᱡᱟᱦᱟᱸ ᱟᱵᱚ ᱡᱩᱫᱤ ᱱᱚᱝᱠᱟ ᱮᱴᱟᱜ ᱡᱟᱹᱛ ᱵᱟᱹᱦᱩ ᱠᱚ ᱟᱹᱜᱩ ᱠᱚᱣᱟ? ᱛᱟᱦᱚᱞᱮ ᱩᱱᱠᱩ ᱢᱟᱱᱮ ᱪᱮᱫ ᱞᱮᱠᱟ ᱠᱟᱛᱮ ᱠᱚ, ᱢᱟᱱᱮ ᱵᱟᱯᱞᱟ ᱠᱚ ᱛᱟᱦᱮᱸᱫ? ᱠᱟᱹᱴᱤᱡ ᱵᱮᱱ ᱵᱟᱨᱟᱭ ᱠᱷᱟ, ᱵᱟᱨᱟᱭ ᱠᱷᱟᱱ ᱵᱤᱱ ᱞᱟᱹᱭ ᱠᱟᱜ ᱞᱟᱹᱭᱟ?
ᱟᱹᱞᱤᱧ ᱫᱚ ᱡᱚᱛᱚ ᱴᱩᱠᱩᱞᱤᱧ ᱵᱟᱨᱟᱭᱼᱟ᱾ ᱦᱳᱭ ᱥᱮ, ᱟᱹᱞᱤᱧ ᱫᱚ ᱢᱟᱱᱮ ᱡᱟᱦᱟᱭ ᱱᱮᱛᱟᱨ ᱵᱟᱡᱟᱨ ᱠᱚᱨᱮ ᱠᱚ ᱛᱟᱸᱦᱮᱱ ᱠᱟᱱᱟ ᱾ ᱦᱳᱭ ᱥᱮ, ᱢᱟᱱᱮ ᱱᱚᱝᱠᱟ ᱠᱚ ᱟᱹᱜᱩᱭᱤᱜ ᱟᱭᱳ ᱵᱟᱵᱟ ᱣᱟᱜ ᱠᱟᱛᱷᱟ ᱠᱚ ᱵᱟᱠᱚ ᱢᱟᱱᱟᱣ ᱵᱟᱛᱟᱣ ᱮᱫᱟ, ᱛᱟᱨᱯᱚᱨ ᱫᱤᱭᱮ ᱱᱚᱝᱠᱟ ᱧᱮᱞᱚᱜ ᱠᱟᱱᱟ ᱠᱟᱱᱟ ᱡᱮ, ᱵᱟᱯᱞᱟ ᱫᱚ ᱢᱟᱱᱮ ᱠᱳᱨᱴ ᱨᱮᱠᱚ ᱵᱟᱯᱞᱟᱜ ᱠᱟᱱᱟ ᱡᱟᱦᱟᱸ ᱠᱚᱞᱮᱡ ᱫᱚ, ᱤᱭᱟᱜ ᱠᱟᱱᱟ ᱠᱚ ᱨᱮᱡᱤᱥᱴᱨᱤᱜ ᱠᱟᱱᱟ ᱠᱚ᱾ ᱛᱟᱨᱯᱚᱨᱮ ᱧᱮᱞᱚᱜ ᱠᱟᱱᱟ, ᱛᱟᱨᱯᱚᱨᱮ‌ ᱚᱱᱟ ᱞᱚᱡᱽ ᱠᱚᱨᱮ ᱠᱚ ᱢᱟᱱᱮ ᱠᱚ ᱤᱭᱟᱹᱭᱮᱫᱟ ᱵᱷᱚᱡᱽ ᱠᱚᱼᱫᱚ ᱠᱚ ᱤᱭᱟᱹᱭᱮᱫᱟ ᱛᱟᱦᱚᱞᱮ, ᱟᱫᱚ ᱯᱮᱲᱟ ᱯᱟᱹᱲᱦᱟᱹᱜ ᱠᱚ ᱦᱚᱸᱦᱚᱸ ᱟᱠᱟᱱᱟ ᱛᱮ ᱯᱮᱲᱟ ᱯᱟᱸᱲᱦᱟᱹᱜ ᱫᱚ ᱪᱮᱫ ᱠᱚ ᱞᱟᱹᱭᱟ, ᱢᱟᱱᱮ ᱢᱟᱺᱡᱷᱤ ᱠᱚᱼᱫᱚ ᱪᱩᱞᱤ ᱦᱚᱸ ᱵᱟᱹᱱᱩᱜ ᱠᱚᱣᱟ᱾ ᱢᱟᱱᱮ ᱟᱠᱚ ᱛᱮᱜᱮ ᱢᱟᱱᱮ ᱚᱱᱠᱟ ᱵᱟᱢᱵᱽᱲᱮ ᱡᱟᱸᱦᱟᱭ ᱠᱚ ᱞᱟᱹᱭ ᱠᱟᱱ᱾ ᱟᱢᱲᱮᱸ ᱨᱮᱜᱮ ᱠᱚ ᱵᱟᱯᱞᱟᱜ ᱠᱟᱱᱟ᱾ ᱱᱮᱛᱟᱨ ᱧᱮᱞᱚᱜ ᱠᱟᱱᱟ ᱡᱟᱹᱦᱟ, ᱛᱟᱦᱚᱞᱮ ᱟᱫᱚ ᱱᱟᱜ ᱵᱟᱯᱞᱟ ᱦᱩᱭ ᱠᱟᱛᱮᱫ, ᱟᱨᱦᱚᱸ ᱢᱟᱱᱮ, ᱠᱤᱪᱷᱩ ᱫᱤᱱ ᱤᱭᱟᱹ ᱠᱟᱛᱮᱫ ᱛᱟᱦᱚᱞᱮ ᱟᱵᱚ ᱠᱚ ᱢᱟᱱᱮ ᱟᱹᱛᱩ ᱨᱮᱫᱚ ᱢᱟᱱᱮ ᱚᱱᱠᱟ ᱱᱟᱭᱠᱮ ᱤᱭᱟᱹ ᱠᱟᱛᱮᱫ ᱞᱟᱹᱭ ᱠᱟᱛᱮᱫ, ᱟᱫᱚ ᱵᱟᱯᱞᱟ ᱢᱟ ᱦᱩᱭ ᱠᱟᱱ ᱦᱳᱭᱥᱮ, ᱩᱱᱠᱩᱣᱟᱜ ᱫᱚ ᱢᱟᱱᱮ ᱪᱤᱠᱟᱹ ᱛᱮᱱᱟᱜ ᱫᱚ ᱪᱮᱫ ᱦᱚᱸ ᱵᱟᱱᱩᱜ ᱟᱱ ᱱᱤᱛᱚᱜ ᱫᱚ ᱾ ᱦᱳᱭ ᱥᱮ, ᱟᱫᱚ ᱢᱟᱱᱮ ᱠᱚ ᱢᱮᱛᱟᱣᱟ ᱠᱚ ᱠᱟᱱᱟ ᱱᱚᱝᱠᱟ ᱱᱚᱝᱠᱟ ᱛᱟᱦᱚᱞᱮ ᱟᱫᱚ ᱚᱱᱠᱟ ᱚᱱᱠᱟ ᱛᱮᱜᱮ, ᱟᱫᱚ ᱢᱟᱱᱮ ᱚᱸᱰᱮ ᱠᱚ ᱡᱚᱢ ᱡᱟᱹᱛᱤᱜ ᱠᱟᱱᱟ᱾ ᱟᱹᱛᱩᱨᱮ ᱟᱨᱠᱤ ᱫᱤᱥᱚᱢ ᱦᱚᱲ
ᱦᱮᱸ ᱦᱮᱸ ᱦᱩᱸ
ᱦᱮᱸ
ᱛᱟᱨᱯᱚᱨᱮ ᱛᱚ, ᱡᱚᱢ ᱡᱟᱹᱛᱤ ᱫᱚ ᱛᱟᱦᱚᱞᱮ ᱜᱚᱝᱠᱮ ᱢᱟᱱᱮ ᱪᱮᱫ ᱞᱮᱠᱟ ᱡᱚᱢ ᱡᱟᱹᱛᱤ ᱠᱚ ᱛᱟᱸᱦᱮᱫ ᱠᱚ? ᱟᱯᱮ ᱥᱮ
ᱡᱚᱢ ᱡᱟᱹᱛᱤ ᱵᱚᱞᱛᱮ ᱫᱚ, ᱚᱱᱟ ᱫᱚ ᱢᱟᱱᱮ ᱡᱟᱦᱟᱸ ᱞᱮᱠᱟᱞᱤᱧ ᱵᱟᱲᱟᱭᱼᱟ᱾ ᱟᱹᱞᱤᱧ ᱡᱚᱢ ᱡᱟᱛᱤ ᱫᱚ ᱢᱟᱱᱮ ᱡᱟᱦᱟᱸ ᱟᱵᱚᱼᱼᱼ ᱱᱚᱣᱟ ᱤᱭᱟᱹ ᱵᱚᱱ ᱢᱮᱛᱟᱜ ᱠᱟᱱ ᱵᱟᱦᱟᱸᱥᱟᱸᱣ, ᱦᱳᱭ ᱥᱮ, ᱚᱱᱟ ᱚᱱᱠᱟ ᱴᱟᱭᱤᱯ ᱜᱮ ᱦᱩᱭᱩᱜ-ᱟ᱾ ᱠᱩᱲᱤ ᱜᱤᱫᱨᱟᱹ ᱠᱷᱚᱱ ‌ᱟᱭᱩ-ᱵᱟᱵᱟ ᱠᱤᱱ ᱦᱤᱡᱩᱜ-ᱟ, ᱟᱨ ᱱᱚᱛᱮ ᱤᱭᱟᱹ ᱠᱷᱚᱱ ᱢᱟᱱᱮ ᱠᱚ ᱟᱛᱳ ᱨᱮ ᱚᱱᱡᱟ ᱵᱟᱯᱞᱟ ᱦᱩᱭᱩᱜ-ᱟ᱾ ᱢᱟᱱᱮ ᱢᱟᱺᱡᱷᱤ ᱯᱟᱨᱜᱟᱱᱟ ᱟᱛᱮᱜ ᱥᱟᱱᱟᱢ ᱠᱚᱛᱮ ᱜᱮ ᱦᱩᱭᱩᱜ-ᱟ ᱢᱟᱱᱮ ᱟᱫᱚ ᱚᱱᱠᱟ ᱥᱤᱸᱫᱩᱨ ᱫᱟᱱ ᱫᱚ ᱢᱟᱱᱮ ᱚᱱᱠᱟ ᱴᱟᱭᱤᱯ ᱟᱵᱚ ᱡᱟᱸᱦᱟ ᱞᱮᱠᱟ ᱵᱚᱱ ᱵᱟᱯᱞᱟᱜ-ᱟ ᱾ᱚᱱᱟ ᱴᱟᱭᱤᱯ ᱫᱚ ᱵᱟᱝ? ᱦᱩᱭᱩᱜ-ᱟ᱾ ᱢᱟᱱᱮ ᱥᱤᱸᱫᱩᱨ ᱫᱟᱱ ᱢᱟ ᱞᱟᱦᱟ ᱨᱮᱜᱮ ᱦᱩᱭ ᱠᱚᱜ᱾ ᱢᱟᱱᱮ ᱮᱢᱱᱤ ᱢᱟᱱᱮ ᱮᱢᱱᱤ ᱚᱱᱠᱟ ᱢᱟᱱᱮ ᱠᱷᱩᱵ ᱮᱠᱴᱟ ᱢᱟᱱᱮ ᱵᱷᱚᱡᱽ ᱡᱚᱢ ᱞᱮᱠᱟ ᱜᱮ ᱞᱟᱹᱭ ᱜᱟᱱᱚᱜ-ᱟ᱾ ᱟᱨᱠᱤ ᱢᱟᱱᱮ ᱟᱹᱛᱩ ᱨᱮ ᱫᱤ ᱫᱤᱥᱚᱢ ᱨᱮᱱ ᱦᱚᱲ ᱠᱚ, ᱵᱷᱚᱡᱽ ᱠᱚ ᱡᱚᱢ ᱫᱟᱲᱮᱭᱟᱜᱼᱟ, ᱢᱟᱱᱮ ᱚᱱᱟ
ᱚᱚ
ᱡᱚᱢ
ᱚ ᱡᱟᱦᱟᱸᱵᱮᱱ ᱡᱚᱢ ᱡᱟᱛᱤ ᱵᱮᱱ ᱞᱟᱹᱭ ᱠᱮᱭᱟ᱾ ᱟᱞᱮ ᱦᱚᱸ ᱚᱝᱠᱟ ᱫᱚ ᱚᱱᱠᱟ ᱜᱮ ᱟᱫᱚ
ᱚ ᱟᱪᱷᱟ
ᱟᱹᱛᱩ ᱦᱚᱲ ᱥᱮ ᱯᱟᱥᱮᱨ ᱟᱹᱛᱩ ᱢᱟᱹᱡᱷᱤ ᱯᱟᱨᱜᱟᱱᱟ ᱠᱚ ᱡᱟᱸᱦᱟ ᱟᱵᱚ ᱨᱮᱱ ᱯᱟᱨᱜᱟᱱᱟ ᱢᱚᱦᱚᱞ ᱨᱤᱱ ᱢᱟᱹᱡᱷᱤ ᱵᱟᱵᱟᱡᱷᱤ ᱠᱚ ᱢᱮᱱᱟᱜ ᱠᱚᱣᱟ ᱩᱱᱠᱩ ᱞᱟᱹᱞᱟᱹᱭ ᱠᱚ ᱦᱩᱭᱩᱜ-ᱟ ᱟᱞᱮ ᱥᱮᱫ‌ ᱫᱚ᱾ ᱡᱮ ᱱᱚᱝᱠᱟ ᱱᱚᱝᱠᱟ ᱵᱮᱯᱟᱨ ᱱᱚᱣᱟ ᱟᱹᱛᱩ ᱨᱮᱼᱼ ᱡᱚᱢ ᱡᱟᱹᱛᱤ ᱦᱩᱭᱩᱜᱼᱟ ᱩᱱᱠᱩ ᱠᱚ ᱫᱤᱱ ᱢᱤᱫᱴᱟᱝ ᱠᱚ ᱞᱟᱹᱭᱟ᱾ ᱛᱟᱯᱚᱨᱮ ᱟᱨ ᱚᱱᱟ ᱚᱱᱩᱯᱟᱛ ᱛᱮ ᱡᱚᱢ ᱡᱟᱹᱛᱤ ᱢᱟᱱᱮ ᱱᱚᱝᱠᱟ ᱵᱟᱯᱞᱟ ᱫᱚ ᱦᱩᱭᱩᱜᱼᱟ᱾ ᱯᱳᱭᱞᱳ ᱫᱚ ᱵᱟᱯᱞᱟ ᱫᱚ ᱵᱟᱝ ᱦᱩᱭᱩᱜᱼᱟ, ᱯᱳᱭᱞᱳ ᱫᱚ ᱡᱚᱢ ᱡᱟᱹᱛᱤᱼᱼ ᱱᱚᱝᱠᱟ ᱵᱷᱚᱡᱽ ᱱᱚᱨᱢᱟᱞ ᱵᱷᱚᱡᱽ ᱦᱩᱭᱩᱜᱼᱟ ᱛᱟᱨᱯᱚᱨᱮ ᱵᱟᱯᱞᱟ ᱫᱚ ᱦᱩᱭᱩᱜᱼᱟ᱾ ᱟᱞᱮ ᱥᱮᱫ ᱫᱚ ᱚᱱᱠᱟ ᱜᱮ ᱦᱚᱸ
ᱟᱨ ᱡᱚᱢ ᱡᱟᱹᱛᱤ ᱡᱟᱦᱟᱸ ᱚᱱᱟ ᱫᱚ ᱢᱟ ᱟᱞᱮ ᱡᱟᱦᱟᱸ ᱨᱮᱜᱮ ᱞᱤᱧ ᱵᱟᱲᱟᱭᱟ ᱢᱟᱱᱮᱼᱼ ᱚᱱᱠᱟ ᱢᱟᱱᱮ ᱢᱮᱨᱚᱢ ᱠᱚᱼᱼ ᱢᱟᱱᱮ ᱚᱱᱟ ᱢᱟᱱᱮ ᱩᱱᱦᱤᱞᱚᱜ ᱛᱩᱯᱩ ᱠᱟᱛᱮᱫ ᱠᱚ ᱟᱜᱩ ᱠᱤᱱᱟ ᱛᱟᱨᱯᱚᱨᱮᱼᱼ ᱤᱭᱟᱹ ᱦᱩᱭᱩᱜᱼᱟ ᱢᱟᱱᱮᱼᱼ ᱚᱱᱠᱟ ᱢᱮᱨᱚᱢ ᱠᱚ ᱯᱩᱡᱟᱹᱭᱟ ᱟᱨᱠᱤ ᱢᱤᱫᱴᱟᱝ ᱢᱮᱨᱚᱢ ᱡᱟᱸᱦᱟ ᱚᱱᱟ ᱤᱭᱟᱹ ᱢᱮᱨᱚᱢᱼᱼ
ᱚᱸᱻ
ᱮᱭᱟ ᱛᱟᱯᱚᱨᱮ ᱥᱟᱢᱟᱜ ᱠᱟᱛᱮ ᱟᱫᱚ ᱚᱱᱟ ᱤᱭᱟᱹᱼᱼ ᱤᱭᱟᱹ ᱚᱛ ᱨᱮ ᱟᱨᱠᱤ ᱚᱱᱮ ᱚᱱᱠᱟ ᱦᱩᱭᱩᱜᱼᱟ ᱟᱨ ᱚᱱᱟ ᱤᱭᱟᱹᱼᱼ ᱡᱟᱦᱟᱸ ᱵᱟᱹᱠᱤ ᱚᱝᱥᱚ ᱠᱚ ᱛᱟᱦᱮᱱᱟ ᱦᱚᱲᱢᱚ ᱠᱚᱫᱚ ᱛᱟᱦᱚᱞᱮ ᱚᱱᱟ ᱫᱚ ᱵᱷᱟᱹᱡᱤ ᱠᱟᱛᱮ ᱠᱚ ᱡᱚᱢᱟ᱾ ᱚᱱᱮ ᱟᱛᱩ ᱨᱮᱱ ᱦᱚᱲ ᱠᱚ ᱟᱨᱠᱤ
ᱢᱟᱱᱮ ᱯᱳᱭᱞᱳ ᱫᱚ ᱟᱵᱚ ᱡᱟᱹᱛ ᱨᱮᱜ ᱠᱚ ᱟᱹᱜᱩᱭᱟ ᱛᱟᱯᱚᱨᱮ ᱛᱚ ᱵᱟᱯᱞᱟ ᱜᱟᱱᱚᱜᱼᱟ᱾ ᱵᱟᱠᱷᱟᱡ ᱫᱚ ᱵᱟᱝ ᱜᱟᱱᱚᱜ ᱠᱟᱱᱟ ᱵᱟᱯᱞᱟ ᱫᱚ᱾
ᱦᱩᱸᱻ ᱦᱮᱸ
ᱛᱟᱦᱚᱞᱮ ᱱᱚᱝᱠᱟ ᱡᱟᱦᱟᱸᱭ ᱡᱩᱫᱤ ᱠᱩᱢ ᱵᱟᱹᱦᱩ ᱢᱟ ᱵᱟᱹᱦᱩ ᱟᱹᱜᱩ ᱟᱛᱮᱫ ᱢᱟ ᱱᱚᱝᱠᱟ ᱡᱟᱦᱟᱸᱭ ᱡᱩᱫᱤ ᱱᱚᱝᱠᱟ ᱠᱩᱲᱤ ᱜᱤᱫᱽᱨᱟᱹ ᱡᱟᱢᱟᱭᱚᱜ ᱟᱭ ᱮᱴᱟᱜ ᱡᱟᱹᱛ ᱨᱮ ᱛᱟᱦᱞᱮᱼᱼ ᱚᱱᱠᱟ ᱠᱷᱟᱱ ᱢᱟᱱᱮᱼᱼ ᱪᱮᱫ ᱞᱮᱠᱟ ᱢᱟᱱᱮ ᱵᱟᱯᱞᱟ ᱭᱮᱭᱟᱠᱚ ᱥᱮ ᱱᱚᱝᱠᱟ ᱪᱤᱠᱟᱹᱭᱮᱭᱟ ᱠᱚ? ᱟᱯᱮ ᱚᱱᱛᱮ ᱫᱚᱼᱼ
ᱢᱟᱱᱮ ᱪᱮᱫ ᱞᱮᱠᱟ ᱵᱤᱱ ᱞᱟᱹᱭ ᱠᱮᱫᱟ ᱵᱟᱹᱞᱤᱧ ᱵᱩᱡᱫᱟᱲᱮ ᱟᱫᱟ ᱞᱟᱹᱭ ᱞᱮᱠᱷᱟᱱ ᱱᱟᱯᱟᱭᱼᱼ
ᱢᱮᱱᱫᱟᱞᱤᱧ ᱱᱚᱝᱠᱟ ᱡᱩᱫᱤ ᱢᱤᱫᱴᱟᱝ ᱥᱟᱱᱛᱟᱲ ᱢᱟᱱᱮ ᱟᱵᱚ ᱟᱵᱚ ᱡᱟᱹᱛ ᱨᱮᱱ ᱠᱩᱲᱤ ᱜᱤᱫᱟᱹᱨᱼᱼ ᱮᱴᱟᱜ ᱡᱟᱹᱛ ᱴᱮᱭ ᱮᱴᱟᱜ ᱡᱟᱹᱛ ᱨᱮᱭ ᱡᱟᱶᱟᱭᱚᱜᱼᱟ ᱱᱚᱝᱠᱟᱼᱼ ᱵᱟᱯᱞᱟᱭᱮ ᱭᱟᱠᱚ ᱥᱮ ᱢᱟᱱᱮ ᱪᱤᱠᱟᱹᱭᱮᱭᱟ ᱠᱚ?
ᱢᱟᱱᱮ ᱚᱱᱠᱟ ᱫᱚ ᱟᱞᱮ ᱥᱮᱫ ᱨᱮᱢᱟ ᱱᱚᱝᱠᱟ ᱫᱚ ᱢᱟᱱᱮᱼᱼ ᱠᱩᱲᱤ ᱜᱤᱫᱽᱨᱟᱹ ᱢᱟᱱᱮ ᱛᱚ ᱚᱱᱠᱟ ᱚᱱᱠᱟ ᱮᱠᱴᱟ ᱠᱷᱩᱵ ᱮᱠᱴᱟ ᱫᱚ ᱵᱟᱞᱤ ᱵᱟᱲᱟᱭᱟ ᱚᱱᱟ ᱫᱤᱠ ᱫᱤᱭᱮ ᱫᱚ ᱠᱩᱲᱤ ᱜᱤᱫᱽᱨᱟᱹ ᱫᱤᱠ ᱫᱤᱭᱮ ᱢᱟᱱᱮᱼᱼ ᱠᱚᱲᱟ ᱜᱤᱫᱽᱨᱟᱹᱧ ᱞᱟᱹᱭ ᱠᱮᱫᱟ ᱠᱩᱲᱤ ᱜᱤᱫᱽᱨᱟᱹ ᱫᱤᱠ ᱫᱤᱭᱮ ᱫᱚ ᱢᱟᱱᱮ ᱚᱱᱠᱟᱜ ᱜᱮᱼᱼ ᱪᱮᱠᱟ ᱠᱚ ᱥᱤᱥᱴᱮᱢ ᱚᱱᱟ ᱟᱹᱵᱤᱱ ᱵᱤᱱ ᱵᱟᱲᱟᱭ ᱠᱟᱱᱟ ᱠᱤᱪᱷᱩ ᱞᱟᱹᱭ ᱵᱤᱱ ᱟᱹᱞᱤᱧ ᱢᱟ ᱚᱱᱟ ᱵᱟᱞᱤᱧ ᱞᱟᱹᱭ ᱫᱟᱲᱮᱭᱟᱜ ᱠᱟᱱᱟ?
ᱤᱧ ᱟᱹᱞᱤᱧ ᱫᱚ ᱱᱚᱝᱠᱟ ᱡᱩᱫᱤ ᱟᱵᱚ ᱡᱟᱹᱛ ᱨᱮᱱ ᱢᱟᱱᱮ ᱟᱵᱚᱼᱼ ᱥᱟᱱᱛᱟᱲ ᱥᱚᱢᱟᱡᱽ ᱨᱮᱱ ᱢᱤᱫᱴᱟᱝ ᱠᱩᱲᱤ ᱜᱤᱫᱟᱹᱨ ᱦᱚᱲ ᱮᱴᱟᱜ ᱡᱟᱹᱛ ᱛᱮᱼᱼ ᱡᱟᱶᱟᱭ ᱚᱜ ᱟᱭ ᱛᱟᱦᱚᱞᱮ ᱚᱱᱟᱼᱼ ᱛᱚ ᱢᱟᱹᱡᱷᱤ ᱵᱟᱵᱟ ᱡᱤᱣᱤ ᱠᱚᱦᱚᱸ ᱵᱟᱝ ᱠᱚ ᱢᱟᱱᱟᱣᱟ ᱥᱮ ᱚᱲᱟᱜ ᱦᱚᱲ ᱦᱚᱸ ᱩᱱᱠᱩ ᱢᱟᱹᱡᱷᱤ ᱵᱟᱵᱟ ᱡᱤ ᱠᱚ ᱪᱮᱫᱼᱼ ᱠᱚ ᱟᱞᱮᱥᱮᱫ ᱫᱚ ᱱᱚᱝᱠᱟ ᱢᱤᱫᱴᱟᱝ ᱤᱭᱟᱹ ᱠᱟᱱᱟ ᱡᱮ ᱩᱱᱤ ᱫᱚ ᱵᱷᱟᱸᱰᱟᱱᱮ ᱦᱩᱭᱩᱜᱼᱼ ᱡᱩᱫᱤ ᱟᱠᱚ ᱤᱭᱟᱹ ᱢᱮᱱᱟᱜ ᱠᱚᱣᱟ ᱟᱠᱚ ᱚᱲᱟᱜ ᱦᱚᱲ ᱨᱟᱹᱡᱤ ᱢᱮᱱᱟᱜ ᱠᱚᱣᱟ᱾
ᱦᱩᱸ᱾
ᱯᱟᱱᱟ ᱮᱸ᱾ ᱵᱷᱟᱸᱰᱟᱱ ᱢᱮᱱ ᱛᱮᱫᱚ ᱪᱮᱫ ᱞᱮᱠᱟ? ᱟᱨ ᱱᱚᱝᱠᱟ ᱟᱹᱛᱩ ᱦᱚᱲ ᱠᱚ ᱱᱚᱝᱠᱟ ᱡᱟᱦᱟᱸ ᱞᱮᱠᱟ ᱵᱚᱱ ᱱᱚᱝᱠᱟ ᱵᱚᱱ ᱵᱷᱟᱸᱰᱟᱱᱚᱜ ᱛᱟᱦᱮᱸᱫ ᱦᱮᱸ ᱱᱚᱝᱠᱟ ᱡᱟᱦᱟᱸ ᱟᱵᱚ ᱱᱚᱨᱢᱟᱞ ᱵᱚᱱ ᱵᱟᱷᱟ ᱵᱟᱦᱟ ᱤᱭᱟᱹ ᱵᱷᱟᱸᱰᱟᱱᱚᱜ ᱛᱟᱦᱮᱸᱫ ᱡᱮ ᱩᱵ ᱠᱚ ᱦᱩᱭᱩᱜᱼᱟ ᱚᱱᱠᱟ ᱵᱷᱟᱸᱰᱟᱱ ᱫᱚ ᱵᱟᱝ᱾ ᱡᱟ ᱟᱛᱩ ᱦᱚᱲ ᱯᱮᱲᱟ ᱠᱚ ᱞᱟᱹᱭ ᱠᱟᱛᱮᱫ ᱱᱚᱝᱠᱟ ᱵᱷᱚᱡᱽ ᱠᱚᱫᱚ ᱵᱷᱟᱸᱰᱟᱱ ᱧᱩᱛᱩᱢ ᱛᱮ ᱮᱢ ᱦᱩᱭᱩᱜ ᱛᱟᱠᱚᱣᱟ ᱟᱨ ᱮᱢ ᱦᱩᱭᱩᱜ ᱛᱟᱯᱚᱨᱮ ᱜᱚᱞᱯᱷᱚ ᱢᱟᱫᱽᱫᱷᱚᱢ ᱛᱮᱜᱮ
ᱵᱷᱟᱸᱰᱟᱱ ᱠᱚᱨᱮ ᱵᱚᱱ ᱮᱢᱟ ᱚᱱᱠᱟ ᱜᱮ ᱟᱨᱠᱤ ᱵᱟᱝ?
ᱦᱮᱸ ᱦᱮᱸ᱾ ᱮᱸᱻ ᱱᱚᱨᱢᱟᱞ ᱱᱚᱝᱠᱟ ᱜᱚᱞᱯᱷᱚ ᱢᱟᱫᱽᱫᱷᱚᱢ ᱛᱮᱜᱮ ᱟᱫᱚ ᱩᱱᱤ ᱜᱚᱲᱚ ᱞᱟᱹᱭ ᱟᱠᱚᱣᱟ ᱠᱚ ᱡᱮ ᱚᱲᱟᱜ ᱦᱚᱲ ᱥᱮ ᱯᱟᱣᱨᱟᱹ ᱮᱸ ᱯᱮᱲᱟ ᱠᱚ ᱩᱱᱠᱩᱨᱮᱱ᱾ ᱡᱮ ᱩᱱᱤ ᱥᱟᱛᱮ ᱫᱚ ᱟᱫᱚ ᱠᱳᱱᱳ ᱟᱯᱮᱭᱟᱜ ᱡᱮ ᱥᱚᱢᱯᱚᱨᱠᱚ ᱫᱚ ᱵᱟᱝ ᱛᱟᱦᱮᱱ ᱢᱟ᱾ ᱯᱚᱨᱚᱵᱚᱨᱛᱤ ᱠᱟᱞ ᱨᱮᱦᱚᱸ ᱟᱞᱚ ᱞᱮ ᱧᱮᱞ ᱢᱟ ᱵᱟᱠᱷᱟᱡ ᱢᱤᱫ ᱫᱷᱟᱣ ᱢᱤᱫ ᱦᱚᱲ ᱡᱩᱫᱤ ᱵᱮᱱᱷᱟᱸᱰᱟᱱᱮᱭᱟ ᱟᱨᱚ ᱡᱩᱫᱤ ᱯᱚᱨᱚᱵᱚᱨᱛᱤ ᱠᱟᱞᱨᱮ ᱩᱱᱤ ᱥᱚᱛᱮᱜᱮ ᱢᱮᱞᱟ ᱢᱮᱥᱟᱭᱟ ᱚᱱᱟ ᱛᱚ ᱵᱟᱝ ᱴᱷᱤᱠᱟ᱾ ᱥᱳᱡᱳ ᱚᱱᱟ ᱫᱚ ᱥᱳᱞᱳ ᱟᱱᱟᱦᱟᱜ᱾ ᱛᱟᱦᱚᱞᱮ ᱥᱳᱞᱳᱱᱟ ᱢᱟ ᱥᱳᱞᱳ ᱟᱱᱟ ᱢᱟᱺᱡᱷᱤ ᱵᱟᱵᱟᱡᱤ ᱯᱟᱨᱜᱟᱱᱟ ᱢᱚᱦᱚᱞ ᱦᱚᱸ ᱪᱮᱫ ᱮ ᱞᱮᱭᱟᱭ ᱢᱮᱱᱟᱭ ᱪᱮ ᱚᱱᱟ ᱫᱚ-ᱼ ᱵᱷᱟᱸᱰᱟᱱ ᱠᱟᱛᱮᱫ ᱫᱚ ᱠᱚᱱᱳ ᱪᱮᱫ ᱦᱚᱸ ᱵᱟᱝ ᱦᱩᱭ ᱞᱮᱱᱟ᱾ ᱢᱟᱱᱮ ᱩᱱᱠᱩᱣᱟᱜ ᱠᱟᱴᱤᱡ ᱪᱮᱫ ᱦᱚᱸ ᱵᱟᱝ ᱛᱟᱦᱮᱸ ᱞᱮᱱᱟ, ᱢᱩᱞᱞᱳ ᱦᱚᱸ ᱵᱟᱝ ᱛᱟᱦᱮᱸ ᱞᱮᱱ ᱛᱟᱠᱚᱣᱟ᱾ ᱛᱟᱦᱞᱮ ᱚᱱᱟ ᱠᱚ ᱩᱱᱠᱩ ᱠᱚ ᱢᱮᱛᱟ ᱠᱚᱣᱟ ᱡᱮ ᱩᱱᱤ ᱥᱮᱛᱮ ᱫᱚ ᱢᱮᱞᱟ ᱢᱮᱥᱟ ᱥᱮ ᱵᱷᱤᱛᱤᱨ ᱚᱲᱟᱜ ᱨᱮᱦᱚᱸ᱾ ᱢᱟᱱᱮ ᱩᱱᱤ ᱥᱟᱛᱮ ᱫᱚ ᱟᱫᱚ ᱠᱳᱱᱳ ᱥᱚᱢᱯᱚᱨᱠᱚ ᱜᱮ ᱵᱟᱞᱮ ᱧᱮᱞ ᱯᱮ ᱢᱟ ᱦᱮᱸ᱾ ᱵᱟᱦᱟ ᱥᱚᱦᱚᱨᱟᱭ ᱠᱚᱨᱮ ᱦᱚᱸ ᱡᱮ ᱱᱚᱝᱠᱟ ᱱᱮᱣᱛᱟ ᱡᱮ ᱤᱭᱟᱹ ᱚᱱᱠᱟ ᱵᱟᱞᱮ ᱧᱮᱞ ᱢᱟ᱾
ᱵᱟᱱᱩᱭ ᱞᱮᱠᱟ ᱜᱮ ᱢᱟᱱᱮ ᱜᱚᱡ ᱠᱟᱱ ᱞᱮᱠᱟ ᱜᱮ ᱚᱱᱠᱟ ᱜᱮᱠᱚ ᱤᱭᱟᱹᱭᱟ ᱟᱨᱠᱤ ᱦᱳᱭᱥᱮ᱾
ᱩᱵ ᱠᱚᱛᱮ ᱵᱟᱝ ᱠᱚ ᱦᱩᱭᱚᱜᱼᱟ, ᱚᱱᱟ ᱚᱱᱟ ᱠᱚᱛᱮᱜ ᱜᱮ ᱵᱟᱝ ᱦᱩᱭᱩᱜᱼᱟ, ᱵᱟᱠᱷᱟᱡ ᱢᱟᱱᱮ ᱚᱱᱟ ᱫᱚ ᱩᱵ ᱢᱟᱱᱮ ᱪᱮᱫ ᱞᱮᱠᱟ ᱞᱤᱧ ᱞᱟᱹᱭᱟ? ᱢᱟᱱᱮ ᱱᱩᱠᱩ ᱱᱩᱠᱩ ᱨᱮᱱ ᱯᱚᱨᱤᱵᱟᱨ ᱦᱚᱸ ᱵᱟᱝᱠᱚ ᱤᱭᱟᱹᱭᱟ᱾
ᱚ ᱟᱪᱷᱟ ᱟᱪᱷᱟ᱾ ᱦᱮᱸ ᱢᱟᱱᱮ ᱯᱩᱨᱟᱹ ᱠᱚᱵᱤ ᱛᱚ ᱵᱷᱟᱰᱟᱱ ᱩᱛᱟᱹᱨ ᱠᱟᱫᱮᱭᱟ ᱢᱟᱱᱮ ᱢᱟᱱᱮ ᱜᱤᱫᱽᱨᱟᱹ ᱢᱮᱱᱛᱮ ᱠᱟᱠᱚ ᱢᱟᱱᱮ ᱩᱱᱤ ᱫᱚ ᱵᱟᱹᱱᱩᱭᱟ ᱟᱨᱠᱤ᱾ ᱠᱟᱛᱷᱟ ᱠᱚᱫᱚ ᱱᱚᱣᱟ ᱦᱚᱭᱚᱜ ᱠᱟᱱᱟ ᱦᱳᱭ᱾ ᱚᱱᱟ ᱢᱟ ᱱᱟᱯᱟᱭ ᱜᱮ᱾
ᱦᱮᱸ ᱟᱨ ᱛᱟᱵᱚᱞᱮ ᱡᱩᱫᱤ ᱠᱚ ᱢᱟᱱᱮ ᱢᱟᱹᱡᱷᱤ ᱵᱟᱵᱟᱡᱷᱤ ᱵᱟᱝ ᱞᱟᱹᱭ ᱠᱟᱛᱮᱫ ᱱᱮᱛᱟᱨ ᱫᱚ ᱠᱳᱴ ᱢᱮᱨᱮᱡᱽ ᱠᱚ ᱦᱩᱭᱩᱜ ᱠᱟᱱᱟᱱ ᱛᱚ᱾
ᱦᱩᱸ ᱦᱩᱸ ᱦᱩᱸ ᱱᱮᱛᱟᱨ ᱢᱟ ᱟᱰᱤ ᱡᱮ ᱧᱮᱞᱚᱜ ᱠᱟᱱ ᱠᱴᱢᱨᱮᱡᱽ ᱠᱚᱜᱮ ᱦᱩᱭᱩᱜ ᱠᱟᱱᱟ᱾
ᱦᱮᱸ ᱡᱚᱠᱷᱚᱡ ᱜᱮ ᱱᱚᱝᱠᱟ ᱢᱤᱫᱴᱟᱝ ᱠᱳᱴ ᱢᱨᱮᱡᱽ ᱦᱩᱭᱩᱜᱼᱟ ᱛᱚᱠᱷᱚᱱ ᱫᱚ ᱯᱚᱨᱮ ᱨᱮᱫᱚ ᱠᱚ ᱥᱟᱵ ᱠᱚ ᱜᱮᱭᱟ᱾ ᱢᱟᱹᱡᱷᱤ ᱡᱟᱦᱟᱸᱭ ᱟᱵᱚᱨᱮᱱ ᱢᱟᱹᱡᱷᱤ, ᱯᱟᱨᱜᱟᱱᱟ ᱢᱚᱦᱚᱞ ᱠᱚ ᱢᱮᱱᱟᱜ ᱠᱚᱣᱟ ᱩᱱᱠᱩ᱾ ᱛᱚᱠᱷᱚᱱ ᱫᱚ ᱡᱮ ᱯᱳᱭᱞᱳ ᱫᱚ ᱡᱟᱦᱟᱸᱭ ᱮᱱᱛᱮ ᱡᱟᱦᱟᱸᱭ ᱯᱚᱨᱤᱵᱟᱨ ᱨᱮᱱ ᱥᱮ ᱡᱟᱦᱟᱸᱭ ᱟᱛᱩ ᱨᱮᱱ ᱢᱤᱫᱴᱟᱝ ᱠᱩᱲᱤ ᱜᱤᱫᱽᱨᱟᱹᱭ ᱡᱟᱢᱟᱭ ᱠᱟᱱᱟᱭ᱾ ᱯᱳᱭᱞᱳ ᱫᱚᱢ ᱟᱹᱠᱤᱱ ᱟᱹᱠᱤᱱ ᱡᱮ ᱢᱟᱹᱡᱷᱤ ᱢᱮᱱᱟᱜ ᱠᱤᱱᱟᱹ ᱚᱱᱟ ᱟᱹᱛᱩ ᱨᱮᱱ᱾ ᱩᱱᱠᱤᱱ ᱜᱮ ᱠᱤᱱ ᱜᱚᱞᱯᱷᱚᱭᱟ᱾ ᱩᱱᱠᱤᱱ ᱡᱩᱫᱤ ᱵᱟᱹᱠᱤᱱ ᱫᱟᱲᱮᱭᱟᱜᱼᱟ, ᱯᱚᱨᱚᱵᱚᱨᱛᱤ ᱠᱟᱞᱨᱮ ᱚᱱᱟ ᱡᱟᱦᱟᱸ ᱟᱵᱚ ᱯᱟᱨᱜᱟᱱᱟ ᱢᱚᱦᱚᱞ ᱨᱮᱱ ᱢᱟᱹᱡᱷᱤ ᱵᱟᱵᱟ ᱡᱤ ᱢᱮᱱᱟᱜ ᱠᱚᱣᱟ ᱛᱚ, ᱱᱟᱭᱠᱮ ᱦᱚᱸ᱾ ᱩᱸᱠᱩ ᱴᱷᱮᱱ ᱪᱟᱞᱟᱜᱼᱟ, ᱩᱸᱠᱩ ᱡᱩᱫᱤ ᱵᱟᱝ ᱠᱚ ᱯᱷᱚᱭᱥᱟᱞᱟᱭᱟ ᱛᱚᱠᱷᱚᱱ ᱠᱳᱴ ᱨᱮ ᱪᱟᱞᱟᱜᱼᱟ, ᱱᱮᱛᱟᱨ ᱫᱚ ᱡᱟᱦᱟᱸ ᱠᱟᱜᱽᱡᱼᱮ
ᱦᱮᱸ ᱦᱮᱸ ᱦᱮᱸ᱾
ᱚᱱᱮ ᱚᱸᱠᱟᱜ ᱟᱞᱮᱥᱮᱡ ᱫᱚ᱾ ᱛᱟᱦᱮᱞᱮ ᱜᱚᱝᱠᱮ ᱟᱯᱮ ᱚᱱᱛᱮ ᱫᱚ ᱱᱚᱝᱠᱟ ᱵᱟᱯᱞᱟ ᱠᱚᱫᱚ ᱛᱤᱱᱟᱹᱜ ᱞᱮᱠᱟᱱᱟᱜ ᱢᱮᱱᱟᱜᱼᱟ?
ᱟᱞᱮᱥᱮᱫ ᱫᱚ ᱱᱚᱝᱠᱟ ᱵᱟᱯᱞᱟ ᱞᱮᱠᱟ ᱛᱮᱫᱚ ᱚᱱᱮ ᱡᱟᱦᱟᱸ ᱞᱮᱠᱟᱵᱤᱱ ᱞᱟᱹᱭ ᱠᱮᱫ, ᱛᱟᱦᱮᱞᱮ ᱟᱨ ᱮᱢᱱᱤ ᱵᱟᱯᱞᱟ ᱫᱤᱠ ᱛᱮᱫᱚ ᱮᱢᱱᱤ ᱠᱟ ᱧᱮᱞ ᱧᱮᱯᱮᱞ ᱠᱟᱛᱮ ᱡᱟᱦᱟᱸ ᱥᱟᱹᱜᱩᱱ ᱜᱤᱨᱟᱹ ᱵᱟᱯᱞᱟ ᱚᱸᱠᱟ ᱦᱚᱸ ᱦᱩᱭᱩᱜ ᱜᱮᱭᱟ᱾ ᱚᱱᱟ ᱢᱟ ᱵᱮᱥᱤ ᱦᱩᱭᱩᱜᱼᱟ ᱟᱨ ᱱᱮᱛᱟᱨ ᱢᱟ ᱧᱮᱞᱚᱜ ᱠᱟᱱ ᱱᱮᱛᱟᱨ ᱛᱮᱜᱮᱡ, ᱤᱭᱟᱹ ᱱᱤᱡᱮ ᱱᱤᱡᱮ ᱛᱮᱜᱮ ᱠᱚ ᱟᱹᱜᱩᱭᱮᱫ ᱠᱚᱣᱟ ᱛᱟᱦᱮᱞᱮ ᱱᱮᱛᱟᱨᱵ ᱵᱟᱦᱟᱶ ᱥᱟᱦᱟᱶ ᱡᱟᱦᱟᱸ ᱵᱚᱱ ᱢᱮᱛᱟᱜ ᱠᱟᱱ ᱚᱱᱟ ᱦᱚᱸ ᱦᱩᱭᱩᱜ ᱜᱮᱭᱟ, ᱟᱨᱠᱤ ᱢᱟᱱᱮ ᱢᱟᱱᱮ ᱵᱟᱦᱟ ᱥᱟᱶ ᱨᱮᱫᱚ ᱢᱟᱱᱮ ᱢᱟᱱᱮ ᱪᱮᱫ ᱠᱟ ᱞᱤᱧ ᱞᱟᱹᱭᱼᱟ, ᱢᱟᱱᱮ ᱚᱱᱟ ᱫᱚ ᱢᱟᱱᱮ ᱵᱷᱚᱡᱽ ᱡᱚᱢ ᱞᱮᱠᱟ ᱜᱮ ᱟᱨᱠᱤ᱾ ᱦᱮᱸ ᱱᱚᱸᱰᱮ ᱜᱮ ᱡᱷᱚᱛᱚ ᱠᱤᱪᱷᱩ ᱦᱩᱭᱩᱜᱼᱟ ᱢᱟᱱᱮ ᱚᱱᱟ ᱤᱭᱟᱹ ᱠᱚ ᱤᱭᱟᱹ ᱢᱮᱲᱦᱮᱫ ᱥᱟᱠᱳᱢ ᱠᱚᱭ ᱦᱚᱨᱚᱜ ᱟᱭᱟ, ᱟᱨ ᱥᱤᱸᱫᱩᱨ ᱫᱟᱱ ᱠᱚ ᱦᱩᱭᱩᱜᱼᱟ᱾ ᱢᱟᱱᱮ ᱟ ᱤᱭᱟᱹ ᱩᱸᱠᱩ ᱠᱩᱲᱤ ᱜᱤᱫᱽᱨᱟᱹ ᱚᱲᱟᱜ ᱦᱚᱲ ᱱᱚᱰᱮ ᱠᱚᱲᱟ ᱜᱤᱫᱽᱨᱟᱹ ᱚᱲᱟᱜ ᱨᱮᱱ ᱦᱚᱲ ᱚᱲᱟᱜ ᱦᱚᱲ ᱴᱷᱮᱱ ᱠᱚ ᱦᱤᱡᱩᱜᱼᱟ? ᱟᱨ ᱱᱚᱝᱠᱟ ᱢᱟᱱᱮ ᱵᱟᱯᱞᱟ ᱦᱩᱭᱩᱜᱼᱟ ᱢᱟᱱᱮ ᱚᱸᱠᱟ ᱢᱟᱺᱡᱷᱤ ᱤᱭᱟᱹ ᱦᱟᱛᱮᱜ ᱜᱮ ᱢᱟᱱᱮ᱾ ᱡᱟᱦᱟᱸᱭ ᱟᱵᱚ ᱵᱚ ᱢᱮᱛᱟ ᱠᱚᱣᱟ ᱢᱟᱺᱡᱷᱤ ᱯᱟᱨᱜᱟᱱᱟ ᱡᱚᱛᱚ ᱟᱛᱮᱜ ᱜᱮ, ᱟᱹᱛᱩ ᱦᱚᱲ ᱟᱛᱮᱫ ᱟᱨᱠᱤ᱾
ᱟᱪᱪᱷᱟ,
ᱦᱩᱸ᱾
ᱛᱟᱦᱚᱞᱮ ᱜᱚᱝᱠᱮ ᱟᱯᱮ ᱚᱱᱛᱮ ᱫᱚ ᱱᱮᱛᱟᱨ ᱫᱚ ᱢᱟᱱᱮ ᱪᱮᱫ ᱡᱟᱹᱥᱛᱤ ᱧᱚᱜ ᱦᱩᱭᱩᱜ ᱠᱟᱱᱟ ᱚᱠᱟᱴᱟᱜ?
ᱪᱮᱫ ᱞᱮᱠᱟ ᱵᱤᱱ ᱞᱟᱹᱭ ᱠᱮᱫᱟ?
ᱢᱟᱱᱮ ᱚᱠᱟᱴᱟᱜ ᱵᱟᱯᱞᱟ ᱢᱟᱱᱮ ᱡᱟᱹᱥᱛᱤ ᱧᱚᱜ ᱦᱩᱭᱩᱜ ᱠᱟᱱᱟ?
ᱟᱞᱮᱥᱮᱫ ᱫᱚ ᱱᱚᱛᱮ ᱫᱚ ᱚᱱᱟ ᱱᱮᱛᱟᱨ ᱢᱟ ᱧᱮᱞᱚᱜ ᱠᱟᱱ ᱟᱠᱚ ᱛᱮᱜᱮ ᱠᱚ ᱟᱹᱜᱩᱭᱮᱫ ᱠᱚᱣᱟ, ᱛᱟᱦᱮᱞᱮ ᱱᱮᱛᱟᱨ ᱫᱚ ᱵᱟᱦᱟ ᱥᱟᱶᱟ ᱠᱟᱛᱮᱫ ᱜᱮ ᱦᱩᱭᱩᱜ ᱠᱟᱱᱟ ᱵᱩᱡᱽ ᱥᱮ᱾
ᱟᱪᱪᱷᱟ ᱟᱪᱪᱷᱟ ᱟᱪᱪᱷᱟ ᱚ ᱦᱩᱸ᱾
ᱦᱳᱭ ᱛᱚ ᱜᱚᱝᱠᱮ ᱚᱠᱛᱚ ᱠᱚᱦᱚᱸ ᱦᱩᱭ ᱱᱟ᱾
ᱦᱮᱸ᱾
ᱴᱷᱤᱠ ᱟᱪᱷᱮ, ᱱᱚᱝᱠᱟ ᱜᱮ ᱨᱚᱯᱚᱲ ᱦᱩᱭᱩᱜᱼᱟ
ᱦᱮᱸ ᱦᱮᱸ ᱟᱨᱚ ᱯᱷᱟᱠᱟ ᱧᱟᱢ ᱞᱮᱱᱠᱷᱟᱡ ᱨᱚᱯᱚᱲ ᱦᱩᱭᱩᱜᱼᱟ ᱚᱸᱠᱟ ᱜᱮ᱾
ᱦᱩᱸ᱾